ᱜᱚᱝᱠᱮ ᱨᱚᱲ ᱠᱚ ᱟᱸᱡᱚᱢᱚᱜ ᱠᱟᱱᱟ ᱛᱚ
ᱦᱮᱞᱳ
ᱦᱮ ᱞᱟᱹᱭᱫᱟᱹᱧ ᱜᱚᱢᱠᱮ ᱨᱚᱲ ᱠᱚ ᱟᱸᱚᱢᱚᱜ ᱠᱟᱱᱟ
ᱚᱠᱚᱨ ᱵᱟᱝ ᱟᱸᱡᱚᱢᱚᱜ ᱠᱟᱱ ᱫᱚ ᱟᱹᱻᱰᱤ ᱱᱟᱥᱮ ᱱᱟᱥᱮ ᱨᱚᱲ
ᱦᱮᱸ
ᱢᱚᱡᱽ ᱛᱮ ᱵᱟᱝ ᱟᱸᱧᱚᱜᱼᱟ ᱠᱟᱱ ᱛᱤᱧᱟ ᱟᱹᱰᱤ ᱱᱟᱥᱮ ᱱᱟᱥᱮ ᱨᱚᱲ ᱟᱸᱢᱚᱜ ᱠᱟᱱ ᱾
ᱜᱚᱝᱠᱮ ᱞᱮᱭᱫᱟᱹᱧ ᱴᱟᱣᱟᱨ ᱠᱚᱫᱚ ᱴᱷᱤᱠᱴᱷᱟᱠ ᱜᱮ ᱢᱮᱱᱟᱜᱼᱟ ᱾
ᱚᱠᱚᱨ ᱟᱵᱮᱱᱟᱜ ᱥᱟᱣᱩᱱᱰ ᱵᱟᱝ ᱦᱩᱭᱩᱜ ᱠᱟᱱᱟ ᱛᱚ
ᱥᱟᱣᱩᱱᱰ ᱵᱟᱭ ᱦᱩᱭᱩᱜ ᱠᱟᱱᱟ ᱾
ᱱᱚᱸᱰᱮ ᱢᱟ ᱯᱩᱨᱟᱹ ᱥᱟᱣᱩᱱᱰ ᱢᱮᱱᱟᱜ ᱛᱟᱞᱤᱭᱟ ᱢᱮᱱᱠᱷᱟᱱ ᱱᱚᱸᱰᱮ ᱵᱟᱝ ᱟᱸᱡᱚᱢᱚᱜ ᱠᱟᱱ
ᱟᱵᱤᱱᱟᱜ ᱨᱚᱲ ᱫᱚᱞᱤᱧ ᱟᱸᱡᱚᱢ ᱧᱟᱢᱫᱟ ᱦᱮᱞᱳ ᱜᱚᱢᱠᱮ ᱦᱮᱞᱳ
ᱦᱮᱸ ᱢᱟ ᱨᱚᱲ ᱢᱮ
ᱞᱟᱹᱭ ᱫᱟᱧ ᱱᱟᱯᱟᱭ ᱵᱟᱲᱟ ᱜᱮᱭᱟᱢ ᱛᱚ ᱱᱤᱭᱟᱹ ᱜᱷᱟᱲᱤᱡ ᱦᱮᱸ ᱜᱚᱢᱠᱮ?
ᱦᱮᱸ ᱦᱮᱸ ᱱᱟᱯᱟᱭ ᱜᱤᱭᱟᱧ ᱾
ᱚ ᱛᱟᱦᱚᱞᱮ ᱫᱟᱜ ᱡᱟᱹᱲᱤ ᱠᱚ ᱪᱮᱫ ᱞᱮᱠᱟ ᱟᱯᱮ ᱚᱱᱛᱮ ᱫᱚ ᱾
ᱦᱳᱭ ᱱᱟᱯᱟᱭ ᱵᱟᱲᱟ ᱦᱟᱛᱟᱲ ᱜᱮᱭᱟᱞᱮ
ᱚ ᱚᱱᱛᱮ ᱫᱟᱜ ᱡᱟᱹᱲᱤ ᱠᱮᱫᱟᱭ ᱪᱮᱫ ᱞᱮᱠᱟ ᱾
ᱯᱩᱥᱴᱟᱹᱣ ᱛᱮ ᱵᱟᱝ ᱟᱸᱢᱚᱢᱚᱜ ᱠᱟᱱᱟ ᱜᱚᱝᱠᱮ
ᱟᱫᱚ ᱛᱷᱟ ᱧᱚᱜ ᱛᱟᱦᱚᱞᱮ ᱱᱚᱛᱮ ᱱᱮᱴᱣᱟᱨᱠ ᱠᱟᱹᱴᱤᱡ ᱰᱤᱥᱴᱟᱵᱽ ᱫᱟᱭ
ᱦᱳᱭ ᱦᱳᱭ ᱱᱮᱴᱣᱟᱨᱠ ᱟᱹᱰᱤ ᱰᱤᱥᱴᱟᱵ ᱚᱱᱟ ᱠᱟᱨᱚᱱ ᱛᱮ ᱱᱚᱰᱮ ᱥᱟᱣᱩᱱᱰ ᱯᱩᱨᱟᱹᱣ ᱞᱤᱧ ᱞᱟᱜᱟᱣᱟᱜᱼᱟ ᱮᱱᱦᱸᱥᱟᱣᱩᱱᱰ ᱢᱚᱸᱡᱽ ᱛᱮ ᱵᱟᱝ ᱟᱡᱟᱧᱚᱢᱚᱜ ᱠᱟᱱᱟ ᱛᱚ
ᱤᱧ ᱦᱚᱸ ᱱᱚᱰᱮ ᱥᱟᱣᱩᱱ ᱫᱚ ᱯᱩᱨᱟᱹ ᱜᱤᱧ ᱮᱢ ᱠᱟᱶᱫᱟ ᱾
ᱦᱮᱸ ᱱᱚᱰᱮ ᱦᱮᱸ ᱥᱟᱩᱱᱰ ᱩᱱᱟᱹᱜ ᱠᱚᱢ ᱪᱤᱠᱟᱛᱮ ᱟᱹᱰᱤ ᱱᱟᱥᱮ ᱱᱟᱥᱮ ᱞᱤᱧ ᱟᱸᱡᱚᱢ ᱮᱫᱟ ᱫᱚᱢᱮ ᱨᱚᱲ ᱵᱟᱹᱞᱤᱧ ᱟᱸᱡᱚᱢ ᱴᱷᱤᱠ ᱫᱟ ᱾
ᱟᱨ ᱱᱤᱛᱚᱜ ᱵᱮᱱ ᱟᱡ ᱱᱤ ᱱᱤᱛᱚᱜ ᱵᱮ ᱢᱟᱸᱡᱟᱢ ᱧᱟᱢᱫᱟ?
ᱦᱮᱸ ᱤᱝᱠᱟ ᱜᱮ᱾
ᱚᱻ ᱟᱪᱷᱟ ᱜᱚᱝᱠᱮ ᱱᱚᱝᱠᱟ ᱞᱟᱝ ᱜᱟᱞᱢᱟᱨᱟᱣ ᱠᱟᱜᱼᱟ᱾
ᱦᱩᱸ
ᱛᱟᱦᱞᱮ ᱛᱚ ᱤᱭᱟᱹ ᱰᱟᱹᱵᱽᱨᱟᱹ ᱵᱟᱲᱟ ᱠᱚᱫᱚ ᱦᱚᱭᱱᱟ ᱥᱮ ᱵᱟᱝ?
ᱦᱮᱸ ᱦᱩᱭᱱᱟ᱾
ᱡᱚᱢ ᱵᱟᱲᱟ ᱠᱚᱫᱚ?
ᱦᱮᱸ ᱦᱩᱭᱱᱟ᱾
ᱚ ᱟᱨ ᱛᱟᱞᱮ ᱚᱲᱟᱜ ᱠᱚᱨᱮᱜ ᱫᱚᱠᱚ ᱱᱟᱯᱟᱭ ᱜᱮᱭᱟ ᱱᱤᱭᱟᱹ ᱜᱷᱟᱹᱲᱤᱡ?
ᱦᱮᱸ ᱱᱤᱭᱟᱹ ᱦᱚᱲᱮ ᱫᱚ ᱡᱚᱛᱚ ᱜᱮ ᱱᱟᱯᱟᱭ ᱜᱮᱭᱟᱞᱮ ᱟᱯᱮᱜᱮ ᱱᱟᱦᱟᱜ ᱪᱮᱫᱮ ᱞᱮᱠᱟ?
ᱟᱞᱮ ᱫᱚ ᱠᱟᱹᱴᱤᱡ ᱞᱮ ᱚᱥᱩᱵᱤᱫᱟ ᱧᱚᱜ ᱜᱮᱭᱟ, ᱛᱟᱯᱚᱨᱮ ᱠᱟᱹᱡ ᱨᱩᱣᱟᱹ ᱦᱟᱥᱩ ᱠᱚ ᱦᱩᱭᱩᱜ ᱠᱟᱱᱟ ᱛᱚ᱾
ᱟᱪᱪᱷᱟ ᱨᱩᱣᱟᱹ ᱦᱟᱥᱩ ᱫᱚ ᱛᱟᱦᱮᱱ ᱜᱮᱭᱟ ᱚᱵᱚᱥᱥᱳ ᱢᱮᱱᱠᱷᱟᱱ ᱟᱞᱮ ᱦᱚᱸ ᱛᱷᱚᱲᱟ ᱞᱟᱦᱟ ᱧᱚᱜ ᱛᱚᱞᱮ ᱨᱩᱣᱟᱹ ᱵᱟᱲᱟ ᱞᱮᱱᱟ ᱟᱫᱚ ᱱᱤᱛᱚᱜ ᱫᱚ ᱚᱵᱚᱥᱳ ᱵᱟᱹᱱᱩᱜᱼᱟ, ᱢᱚᱡᱽ ᱵᱟᱲᱟᱣ ᱠᱟᱱᱟᱞᱮ᱾
ᱦᱮᱸ ᱟᱫᱚ ᱚᱝᱠᱟ ᱜᱮ ᱡᱚᱛᱚ ᱦᱚᱲ ᱚᱱᱟ ᱞᱟᱦᱟ ᱛᱟᱭᱱᱚᱢ ᱠᱚ ᱨᱩᱣᱟᱹ ᱦᱟᱹᱥᱩᱜ ᱠᱟᱱᱟ ᱛᱚ᱾
ᱦᱩᱸ ᱦᱩᱸ ᱦᱩᱸ ᱦᱩᱸ ᱟᱹᱰᱤ ᱟᱪᱠᱟ ᱫᱚ ᱚᱝᱠᱟ ᱦᱩᱭᱩᱜ ᱠᱟᱱ ᱜᱮᱭᱟ, ᱢᱮᱱᱠᱷᱟᱱ ᱱᱤᱭᱟᱹ ᱵᱟᱨ ᱛᱟᱨ ᱫᱚ ᱞᱚᱞᱚ ᱫᱤᱱ ᱠᱟᱱᱟ ᱛᱚ ᱞᱚᱞᱚ ᱫᱤᱱ ᱨᱮᱫᱚ ᱟᱹᱰᱤ ᱟᱪᱠᱟᱛᱮ ᱱᱚᱝᱠᱟ ᱦᱩᱭᱩᱜ ᱦᱚᱭ ᱦᱤᱥᱤᱜ ᱵᱚᱫᱚᱞ ᱜᱚᱫᱚᱜ ᱠᱟᱱᱟ, ᱫᱟᱜ ᱫᱟᱜ ᱮᱭᱟ ᱥᱤᱛᱩᱝ ᱫᱟᱭ᱾
ᱦᱮᱸ ᱴᱟᱴᱠᱟ ᱴᱟᱴᱠᱟ ᱱᱤᱭᱮ ᱤᱭᱟᱹᱭ ᱫᱟᱭ ᱛᱚ᱾
ᱦᱳᱭ ᱦᱳᱭ ᱚᱝᱠᱟᱛᱮ
ᱟᱞ ᱜᱚᱢᱠᱮ ᱟᱯᱮ ᱚᱱᱛᱮ ᱦᱚᱞᱟ ᱢᱟᱸᱫᱷᱮᱨ ᱫᱟᱜ ᱞᱮᱫᱟᱭ?
ᱦᱮᱸ ᱟᱹᱰᱤ ᱠᱟᱡᱟᱜ ᱮ ᱫᱟᱜ ᱞᱮᱫᱟ, ᱢᱮᱱᱠᱷᱟᱱ ᱱᱚᱜᱼᱚᱭ ᱦᱚᱞ ᱵᱟᱝ᱾ ᱢᱟᱸᱫᱷᱮᱨ ᱦᱤᱞᱟᱹᱜ ᱮ ᱫᱟᱞ ᱮᱫᱟ, ᱢᱮᱱᱠᱷᱟᱱ ᱦᱚᱞᱟ ᱟᱨ ᱛᱮᱦᱮᱧ ᱫᱚ ᱵᱟᱹᱱᱩᱜᱼᱟ ᱫᱟᱜ ᱫᱚ᱾ ᱟ ᱛᱮᱤᱦᱤᱧ ᱫᱚ ᱥᱤᱛᱩᱝᱜ ᱠᱟᱜᱼᱟᱭ ᱟᱹᱰᱤ ᱡᱳᱨᱮ ᱥᱤᱛᱩᱝ ᱠᱟᱜᱼᱟ ᱛᱮᱦᱤᱧ ᱫᱚ ᱮᱠᱟᱞ ᱛᱮ
ᱦᱮᱸ ᱟᱨ ᱪᱟᱨᱟ ᱠᱚᱫᱚ ᱯᱮ ᱜᱤᱰᱤ ᱠᱮᱫᱟ ᱥᱮ ᱵᱟᱝ ᱛᱟᱦᱚᱞᱮ?
ᱪᱮᱜ?
ᱦᱮᱸ ᱞᱟᱹᱭᱫᱟᱹᱧ ᱛᱚᱞᱟ ᱠᱚᱯᱮ ᱜᱤᱰᱤ ᱵᱟᱲᱟᱣ ᱠᱟᱫᱟ ᱥᱮ ᱵᱟᱝ?
ᱪᱮᱫ ᱪᱮᱫ ᱜᱤᱰᱤ ᱫᱚ?
ᱛᱚᱼᱛᱞᱟ ᱪᱟᱨᱟ ᱪᱟᱨᱟ
ᱡᱷᱚᱞᱟᱜ ᱠᱷᱚᱞᱟ ᱫᱚ ᱪᱮᱫ?
ᱠᱚᱞᱟ ᱫᱚ ᱵᱟᱝ ᱛᱚᱞᱟ ᱛᱚᱞᱟ ᱛᱚᱞᱟ
ᱪᱮᱫ ᱛᱚᱞᱟ ᱫᱚᱠᱚ ᱢᱮᱛᱟᱜᱼᱟ ᱟᱨᱦᱚᱸ?
ᱚᱱᱟ ᱪᱟᱨᱟ ᱪᱟᱨᱟ ᱚᱱᱟ ᱡᱮ ᱦᱩᱲᱚ ᱦᱩᱲᱩ ᱯᱮ ᱨᱚᱦᱚᱭ ᱫᱚ?
ᱦᱮᱸ ᱦᱩᱲᱩ ᱞᱮ ᱨᱚᱦᱚᱭᱫᱟ ᱱᱚᱛᱮ ᱫᱚ
ᱦᱮᱸ ᱚᱱᱟ ᱡᱟᱦᱟᱸ ᱪᱟᱨᱟ ᱪᱟᱨᱟ ᱵᱟᱯᱮ ᱜᱤᱰᱤ ᱟᱠᱟᱫᱟ?
ᱮᱸ ᱦᱮᱸᱜ ᱪᱟᱨᱟ ᱫᱚ ᱟᱨᱚ ᱪᱮᱫ?
ᱟᱞᱮ ᱱᱚᱛᱮ ᱫᱚ ᱪᱟᱨᱟ ᱠᱚ ᱞᱟᱹᱭ ᱜᱮᱭᱟ᱾
ᱟᱪᱪᱷᱟ ᱪᱟᱨᱟ ᱫᱚ ᱮᱸᱰᱮᱠᱷᱟᱱ ᱫᱚ ᱵᱟᱹᱞᱤᱧ ᱵᱩᱡᱷᱣ ᱚᱱᱟ ᱛᱮᱜᱮ ᱛᱚ ᱟᱞᱮ ᱫᱚ ᱦᱩᱲᱩ ᱞᱮ ᱨᱚᱦᱚᱭᱫᱟ ᱱᱚᱛᱮ ᱫᱚ ᱫᱷᱟᱢᱟ ᱫᱷᱟᱹᱢ ᱜᱟᱹᱪᱷᱤ ᱛᱩᱜ ᱠᱟᱛᱮᱜ ᱦᱩᱲᱳ ᱞᱮ ᱨᱚᱦᱚᱭᱫᱟ ᱟᱫᱚ ᱱᱤᱛᱳᱜ ᱦᱚᱲ ᱮᱦᱚᱵ ᱠᱟᱱᱟ ᱠᱚ ᱮᱠᱫᱚᱢ ᱯᱩᱨᱟᱹ
ᱚ
ᱟᱸᱫᱽ ᱢᱟᱸᱫᱽ ᱚᱠᱚᱭ ᱴᱮᱠᱴᱚᱨᱨ ᱛᱮᱠᱚ ᱥᱤᱭ ᱫᱚ ᱚᱠᱚᱭ ᱰᱟᱝᱨᱟ ᱛᱮᱠᱚ ᱥᱤᱭᱮᱫᱟ᱾
ᱦᱮᱸ ᱫᱚ ᱟᱫᱚ ᱢᱟᱱᱮ ᱟᱞᱮ ᱱᱚᱛᱮ ᱫᱚ ᱱᱚᱜᱼᱚᱭ ᱪᱟᱨᱟ ᱠᱚ ᱢᱟᱱᱮ ᱛᱚᱞᱟ ᱠᱚ ᱦᱟᱨᱟᱣ ᱟᱠᱟᱱᱟ ᱫᱟᱜ ᱠᱚᱫᱚ ᱟᱹᱣᱨᱤ ᱛᱚᱸᱵᱟᱜᱼᱟ᱾
ᱦᱮᱸ
ᱨᱚᱦᱚᱭ ᱨᱚᱦᱚᱭ ᱠᱚᱫᱚ ᱟᱹᱣᱨᱤᱭᱟᱜᱼᱟ᱾
ᱟᱪᱪᱷᱟ
ᱛᱟᱯᱚᱨᱮ ᱟᱫᱚ ᱨᱮᱢᱤᱞ ᱨᱮᱢᱤᱧ ᱧᱮᱞᱚᱜ ᱠᱟᱱᱟ ᱛᱚ ᱟᱫᱚ ᱱᱚᱣᱟ ᱵᱟᱨᱥᱤᱟᱧ ᱜᱟᱱ ᱱᱤᱛᱚᱜ ᱡᱩᱫᱤ ᱫᱟᱜᱟ ᱛᱟᱦᱚᱞᱮ ᱫᱟᱜ ᱠᱚ ᱛᱚᱵᱟ ᱛᱚᱸᱵᱟᱜ-ᱟ ᱠᱷᱮᱛ ᱠᱚᱨᱮ
ᱦᱩᱸ ᱦᱩᱸ ᱱᱤᱛᱚᱜ ᱫᱟᱜ ᱨᱮᱭᱟᱜ ᱜᱮ ᱢᱩᱥᱠᱤᱞ᱾ ᱮᱫ ᱟᱞᱮ ᱱᱚᱛᱮ ᱫᱚ ᱵᱩᱨᱩ ᱠᱷᱚᱡ ᱫᱟᱜ ᱦᱤᱡᱩᱜ ᱠᱟᱱᱟ ᱛᱚ ᱟᱫᱚ ᱚᱱᱟᱛᱮ᱾ ᱵᱩᱨᱩ ᱥᱮᱫ ᱡᱩᱫᱤ ᱵᱟᱭ ᱫᱟᱜᱟ ᱮᱸᱰᱮᱠᱷᱟᱱ ᱞᱟᱛᱟᱨ ᱥᱮᱫ ᱫᱟᱜ ᱵᱟᱞᱮ ᱧᱟᱢᱟ᱾
ᱚ
ᱟᱫᱚ ᱵᱩᱨᱩ ᱱᱟᱠᱷᱟᱡ ᱡᱩᱫᱤ ᱢᱚᱸᱡ ᱮ ᱫᱟᱜᱟ ᱵᱷᱩᱴᱟᱱ ᱱᱟᱠᱷᱟ ᱡᱩᱫᱤ ᱫᱟᱜᱟ ᱛᱚ ᱮᱸᱰᱮᱠᱷᱟᱱ ᱟᱞᱮ ᱞᱟᱛᱟᱨ ᱱᱟᱠᱷᱟ ᱨᱮᱱ ᱯᱩᱨᱟᱹ ᱫᱟᱜ ᱞᱮ ᱧᱟᱢᱟ ᱾ ᱟᱨ ᱟᱞᱮ ᱱᱤᱭᱟᱹ ᱠᱚᱨᱮ ᱫᱟᱜ ᱞᱮᱠᱷᱟᱱ ᱫᱚ ᱢᱟᱱᱮ ᱜᱟᱰᱟ ᱠᱚᱫᱚ ᱵᱟᱝ ᱯᱮᱨᱮᱡᱟ ᱢᱮᱠᱷᱟᱱ ᱵᱷᱩᱴᱟᱱ ᱵᱩᱨᱩ ᱡᱩᱫᱤ ᱠᱷᱚᱱᱮ ᱫᱟᱜᱟ ᱮᱸᱰᱮᱠᱷᱟᱱ ᱟᱞᱮ ᱱᱚᱣᱟ ᱠᱚᱨᱮᱱᱟᱜ ᱜᱟᱰᱟᱼᱢᱩᱰᱩ ᱠᱚ ᱯᱩᱨᱟᱹ ᱯᱮᱨᱮᱡᱚᱜ ᱛᱮ ᱟᱞᱮ ᱦᱚᱸ ᱢᱟᱱᱮ ᱵᱟᱹᱫ ᱵᱟᱹᱭᱦᱟᱹᱲ ᱠᱚᱨᱮ ᱟᱨᱟᱢ ᱛᱮᱞᱮ ᱥᱤ ᱫᱟᱲᱮᱭᱟᱜᱼᱟ ᱥᱮ ᱞᱮ ᱨᱚᱦᱚᱭ ᱫᱟᱲᱮᱭᱟᱜᱼᱟ᱾
ᱦᱮᱸ ᱦᱮᱸ ᱟᱫᱚ ᱚᱱᱟᱜᱮ ᱜᱚᱝᱠᱮ ᱢᱟ ᱟᱯᱮ ᱚᱱᱛᱮᱱᱟᱜ ᱨᱚᱲ ᱠᱚ ᱠᱟᱹᱴᱤᱡ ᱵᱷᱮᱜᱟᱨ ᱜᱮᱭᱟ ᱟᱞᱮ ᱱᱚᱛᱮᱱᱟᱜ ᱨᱚᱲ ᱠᱚ ᱠᱟᱹᱴᱤᱡ ᱵᱷᱮᱜᱟᱨ ᱜᱮᱭᱟ ᱚᱱᱟ ᱠᱷᱟᱹᱛᱤᱨ ᱢᱟᱱᱮ ᱵᱟᱢ ᱵᱩᱡᱽ ᱫᱟᱲᱮᱜ ᱠᱟᱱᱟ ᱛᱚ
ᱮᱭ ᱛᱚ ᱤᱧ ᱵᱟᱹᱧ ᱵᱩᱡᱷᱟᱹᱣ ᱫᱟᱲᱮᱭᱟᱛᱟ ᱟᱯᱮ ᱪᱮᱫ ᱞᱤᱠᱟ ᱯᱮ ᱨᱚᱲ ᱮᱫᱟ᱾ ᱛᱷᱚᱲᱟ ᱜᱟᱱ ᱢᱟᱱᱮ ᱡᱩᱫᱟᱹ ᱡᱩᱫᱟᱹ ᱵᱩᱡᱷᱟᱹᱜ ᱠᱟᱱᱟ᱾
ᱦᱮᱸ ᱦᱮᱸ ᱦᱮᱸ ᱟᱫᱚ ᱚᱱᱟ ᱜᱮ ᱢᱟᱱᱮ ᱟᱭᱢᱟ ᱦᱚᱲ ᱚᱱᱠᱟ ᱜᱮᱵᱚᱱ ᱧᱟᱯᱟᱢ ᱠᱟᱱᱟ ᱱᱤᱭᱟᱹ ᱤᱭᱟᱹ ᱠᱟᱨᱭᱟ ᱛᱟᱞᱟᱛᱮ ᱛᱟᱦᱞᱮ ᱟᱭᱢᱟ ᱦᱚᱲ ᱥᱟᱶ ᱜᱟᱞᱢᱟᱨᱟᱣ ᱦᱩᱭᱩᱜ ᱠᱟᱱᱟ ᱛᱚ᱾
ᱦᱮᱸ ᱟᱫᱚ ᱦᱮᱸ ᱟᱫᱚ ᱛᱷᱚᱲᱟ ᱞᱟᱹᱭ ᱟᱹᱞᱤᱧ ᱵᱮᱱ ᱟᱹᱞᱤᱧ᱾ ᱱᱟᱣᱟ ᱜᱤᱭᱟ ᱞᱤᱧ ᱟᱹᱞᱤᱧ ᱵᱟᱹᱞᱤᱧ ᱵᱟᱲᱟᱭᱟ ᱱᱚᱣᱟ ᱨᱮᱭᱟᱜ ᱪᱮᱫ ᱠᱟ ᱠᱟᱱᱟ ᱟᱭᱰᱤᱭᱟ ᱟᱹᱰᱤ ᱜᱟᱱ ᱵᱟᱹᱞᱤᱧ ᱪᱮᱫ ᱠᱟᱜ-ᱟ᱾ ᱱᱚᱣᱟ ᱨᱮᱭᱟᱜ
ᱚ ᱢᱮᱱ ᱮᱫᱟᱹᱧ ᱜᱚᱢᱠᱮ ᱛᱟᱦᱚᱞᱮ ᱟᱢᱫᱚ ᱛᱤᱥᱮᱢ ᱡᱚᱭᱮᱱ ᱠᱮᱫᱟ ᱱᱚᱣᱟ ᱨᱮᱫᱚ
ᱟᱰᱤ ᱫᱤᱱ ᱵᱟᱝ ᱯᱮ ᱫᱤᱱ ᱞᱤᱧ ᱦᱩᱭ ᱟᱠᱟᱱᱟ ᱢᱟᱛᱨᱚ᱾
ᱚ
ᱟᱫᱚ ᱱᱚᱰᱮ ᱫᱚ ᱱᱚᱝᱠᱟ ᱠᱚ ᱞᱟᱹᱭ ᱦᱚᱪᱚ ᱠᱟᱫᱟ ᱡᱟᱦᱟᱸ ᱱᱠᱩ ᱜᱚᱢᱠᱮ ᱛᱟᱠᱚ ᱡᱟᱦᱟᱸᱭ ᱥᱤᱱᱤᱭᱟᱨ ᱜᱚᱢᱠᱮ ᱛᱟᱠᱚ ᱢᱮᱱᱟᱜ ᱠᱚᱣᱟ᱾ ᱛᱟᱦᱞᱮ ᱩᱱᱠᱩ ᱫᱚᱠᱚ ᱞᱟᱹᱭ ᱦᱚᱪᱚᱣ ᱱᱤᱭᱟᱹ ᱮᱠᱥᱚ ᱟᱥᱤ ᱢᱤᱱᱤᱴ ᱨᱮᱱᱟᱜ ᱤᱭᱟᱹ ᱠᱟᱱᱟ ᱴᱟᱠᱥ ᱠᱟᱱᱟ᱾
ᱦᱩᱸ
ᱛᱟᱞᱦᱮ ᱚᱱᱟ ᱴᱳᱴᱟᱞ ᱦᱩᱭᱩᱜ ᱠᱟᱱᱟ ᱦᱚᱭᱛᱳ ᱤᱧᱤᱧ ᱯᱷᱳᱱᱟᱫ ᱢᱮᱭᱟ ᱵᱟ ᱟᱢᱮᱢ ᱯᱷᱳᱱᱟᱫᱤᱧᱟ ᱱᱚᱝᱠᱟ ᱠᱟᱛᱮᱫ ᱢᱟᱱᱮ ᱴᱟᱠᱥ ᱠᱚᱢᱯᱤᱞᱤᱴ ᱦᱩᱭᱩᱜᱼᱟ ᱡᱩᱫᱤ ᱟᱢᱮᱢ ᱯᱷᱳᱱᱟ ᱛᱟᱦᱚᱞᱮ ᱟᱢᱟᱜ ᱴᱟᱠᱥ ᱠᱚᱢᱯᱤᱞᱤᱴ ᱪᱟᱞᱟᱜᱼᱟ᱾ ᱟᱨ ᱡᱩᱫ ᱤᱧᱤᱧ ᱯᱷᱳᱱᱟ ᱛᱟᱦᱮ ᱤᱧᱟᱜ ᱴᱟᱥᱠ ᱠᱚᱢᱯᱞᱤᱴ ᱪᱟᱞᱟᱜᱼᱟ᱾ ᱞᱟᱹᱭ ᱠᱟᱫᱟ ᱴᱳᱴᱟᱞ ᱮᱠᱥᱚ ᱟᱥᱤ ᱢᱤᱱᱤᱴ ᱨᱚᱲ ᱦᱩᱭᱩᱜᱼᱟ᱾
ᱟᱪᱪᱷᱟ
ᱟᱨ ᱠᱟᱣᱰᱤ ᱫᱚ ᱢᱚᱱᱮ ᱦᱚᱭ ᱳᱭ ᱵᱟᱨᱥᱤᱧ ᱪᱷᱟᱲᱟ ᱪᱷᱟᱲᱟ ᱜᱮᱠᱚ ᱮᱢᱚᱜᱼᱟ᱾
ᱚ
ᱤᱭᱩ ᱯᱤ ᱟᱭ ᱚᱱᱟ ᱤᱭᱩ ᱯᱤ ᱟᱭ ᱢᱟᱫᱽᱫᱷᱚᱢ ᱛᱮ᱾
ᱟᱪᱪᱷᱟ ᱟᱫᱚ ᱮᱸᱰᱮᱠᱷᱟᱱ ᱱᱤᱛᱚᱜ ᱟᱵᱮᱱ ᱡᱟᱦᱟᱸ ᱵᱮᱱ ᱯᱷᱳᱱ ᱟᱠᱟᱜ- ᱟ ᱥᱮ ᱮᱠᱥᱚ ᱟᱥᱤ ᱢᱤᱱᱤᱴ ᱠᱩᱞᱟᱹᱜ ᱡᱟᱹᱲᱩᱲᱟ᱾
ᱦᱮᱸ ᱵᱟᱝ ᱱᱤᱛᱚᱜ ᱫᱚ ᱵᱟᱝ ᱢᱟᱱᱮ ᱴᱳᱴᱟᱞ ᱱᱚᱣᱟ ᱫᱚ ᱱᱚᱣᱟ ᱴᱳᱴᱟᱞ ᱮᱠᱥᱚ ᱟᱥᱤ ᱦᱩᱭ ᱫᱚᱨᱠᱟᱨ ᱠᱟᱱᱟ᱾
ᱱᱚᱣᱟ ᱫᱚ ᱫᱤᱱ ᱢᱟᱱ ᱨᱮ ᱥᱮ ᱪᱮᱫ ᱞᱮᱠᱟ ᱫᱤᱱ ᱢᱟᱱ ᱨᱮ ᱥᱮᱪᱮᱫ
ᱱᱚᱣᱟ ᱫᱚ ᱢᱤᱫ ᱫᱤᱱ ᱢᱤᱫ ᱫᱤᱱ ᱛᱮᱦᱚᱸᱢ ᱫᱟᱲᱮᱭᱟᱜ-ᱟ ᱜᱚᱢᱠᱮ ᱵᱟᱝ ᱠᱷᱟᱱ ᱫᱚ ᱵᱟᱨ ᱥᱤᱧ ᱛᱮᱦᱚᱸ ᱱᱚᱣᱟ ᱫᱚᱢ ᱠᱚᱢᱯᱤᱞᱤᱴ ᱫᱟᱲᱮᱭᱟᱜ-ᱟ᱾
ᱚ ᱟᱪᱪᱷᱟ ᱮᱠᱥᱚ ᱟᱥᱤ ᱢᱤᱱᱤᱴ ᱦᱩᱭ ᱡᱟᱹᱲᱩᱲᱟᱹ ᱟᱪᱪᱷᱟ ᱤᱱᱟᱹ ᱛᱟᱭᱚᱢ
ᱚᱱᱟ ᱛᱟᱭᱚᱢ ᱟᱫᱚ ᱡᱟᱦᱟᱸ ᱮᱠᱥᱚ ᱟᱥᱤ ᱢᱤᱱᱤᱴ ᱮᱠᱥᱚ ᱟᱥᱤ ᱢᱤᱱᱤᱴ ᱡᱚᱠᱷᱚᱱ ᱪᱟᱵᱟᱜᱼᱟ᱾ ᱚᱱᱟ ᱪᱟᱵᱟ ᱠᱟᱛᱮᱫ ᱟᱢᱟᱜ ᱯᱷᱳᱱ ᱦᱚᱸ ᱵᱟᱝ ᱪᱟᱞᱟᱜᱼᱟ, ᱟᱨ ᱯᱷᱳᱱ ᱦᱚᱸ ᱵᱟᱝ ᱦᱤᱡᱩᱜᱼᱟ᱾ ᱱᱚᱜ ᱱᱚᱝᱠᱟ ᱠᱚ ᱞᱟᱹᱭ ᱦᱚᱪᱚ ᱠᱟᱫᱟ᱾ ᱛᱟᱦᱮ ᱟᱫᱚ ᱚᱱᱟ ᱯᱩᱨᱟᱹ ᱴᱟᱠᱥ ᱠᱚᱢᱯᱞᱤ ᱠᱚᱢᱯᱞᱤᱴ ᱩᱛᱟᱹᱨᱮᱱ ᱛᱟᱢᱟ ᱛᱟᱞᱮ ᱟᱫᱚ ᱚᱱᱟ ᱯᱩᱨᱟᱹ ᱯᱩᱨᱤᱟᱱᱮ ᱠᱟᱹᱣᱰᱤ ᱧᱟᱢᱟᱭ ᱯᱮᱢᱮᱴ ᱠᱚ ᱮᱢᱟᱢᱟ
ᱟᱪᱪᱷᱟ ᱯᱮᱢᱮᱱᱴ ᱫᱚ ᱚᱱᱟ ᱨᱮ ᱛᱤᱱᱟᱹᱜ ᱦᱩᱭᱩᱜ-ᱟ
ᱯᱮᱢᱮᱱᱴ ᱦᱩᱭᱩᱜ-ᱟ ᱜᱚᱢᱠᱮ ᱚᱝᱠᱟ ᱯᱚᱸᱪᱤᱥ ᱥᱚ ᱴᱟᱠᱟ ᱞᱮᱠᱟ᱾
ᱚ ᱟᱫᱚ ᱱᱚᱜ-ᱚᱭ ᱱᱤᱛᱚᱜ ᱞᱟᱝ ᱜᱟᱞᱢᱟᱨᱟᱣ ᱠᱟᱱᱟ ᱮᱸᱰᱮᱠᱷᱟᱱ ᱟᱨ ᱱᱮᱴᱣᱟᱨᱠ ᱡᱩᱫᱤ ᱪᱟᱞᱟᱣ ᱞᱮᱱᱠᱷᱟᱱ ᱟᱞᱟᱝᱟᱜ ᱜᱟᱞᱢᱟᱨᱟᱣ ᱵᱟᱝ ᱦᱩᱭᱩᱜ-ᱟ
ᱵᱟᱝ ᱱᱟᱣᱟ ᱨᱮᱱᱟᱜ ᱠᱤᱪᱷᱩ ᱴᱟᱜ ᱠᱚᱫᱚᱞᱟᱝ ᱧᱟᱢᱟᱭ
ᱟᱪᱪᱷᱟ ᱱᱚᱣᱟ ᱫᱚ ᱟᱢ ᱧᱟᱢᱟ ᱥᱮ ᱤᱧ ᱧᱟᱢᱟ ᱟᱫᱚ
ᱵᱟ ᱵᱟᱱᱟ ᱦᱚᱲᱞᱟᱝ ᱧᱟᱢᱟ ᱦᱚᱞᱟ ᱱᱚᱜ ᱚᱭ ᱟᱢᱮᱢ ᱯᱷᱳᱱ ᱠᱮᱫᱟ ᱱᱚᱣᱟ ᱫᱚ ᱞᱟᱹᱭ ᱦᱚᱪᱚᱭᱮᱫ ᱜᱚᱢᱠᱮ ᱛᱟᱠᱚ ᱞᱟᱹᱭ ᱞᱮᱫᱟ ᱞᱟᱦᱟᱛᱮ ᱚᱱᱟ ᱡᱟᱦᱟᱸ ᱜᱩᱜᱩᱞ ᱢᱤᱴ ᱤᱭᱟᱹ ᱢᱤᱴᱮᱱ ᱠᱚᱨᱮ ᱡᱚᱭᱮᱱ ᱦᱩᱭ ᱞᱮᱱᱟ ᱛᱚ ᱛᱟᱞᱦᱮ ᱩᱱᱠᱩ ᱫᱚᱠᱚ ᱞᱟᱹᱭ ᱞᱮᱫᱟ ᱡᱟᱦᱟᱸᱭ ᱯᱷᱳᱱᱟᱭ ᱩᱱᱤ ᱫᱚ ᱢᱤᱱᱤᱴ ᱨᱮ ᱫᱚᱥ ᱴᱟᱠᱟ ᱧᱟᱢᱟᱭ ᱾ ᱟᱨ ᱡᱟᱦᱟᱸᱭ ᱮᱴᱟᱜ ᱯᱨᱟᱱᱛᱚ ᱨᱮ ᱡᱟᱦᱟᱸᱭ ᱦᱚᱲᱮ ᱛᱟᱦᱮᱱᱟ ᱩᱱᱤ ᱡᱩᱫᱤ ᱨᱤᱥᱤᱯᱟᱭ ᱛᱟᱞᱮ ᱩᱱᱤ ᱫᱚ ᱟᱴᱴᱟ ᱠᱟᱛᱮ ᱧᱟᱢᱟᱭ ᱢᱤᱱᱤᱴ ᱨᱮ‍᱾
ᱚᱜ ᱦᱚ ᱟᱫᱚ ᱮᱸᱰᱮᱠᱷᱟᱱ ᱟᱝ ᱛᱤᱱᱟᱹᱜ ᱜᱟᱹᱲᱤᱡ ᱞᱟᱝ ᱜᱟᱞᱢᱟᱨᱟᱣ ᱞᱮᱫᱟ ᱚᱱᱟ ᱫᱚ ᱠᱚᱢᱯᱞᱤᱴᱚᱜ-ᱟ ᱮᱰᱮᱠᱷᱟᱱ
ᱱᱚᱣᱟ ᱫᱚ ᱟᱞᱟᱝ ᱫᱚ ᱢᱮᱠᱥᱤᱢᱟᱢ ᱱᱤᱭᱟᱹ ᱮᱜᱟᱨᱳ ᱢᱤᱱᱤᱴ ᱪᱚᱞᱞᱤᱥ ᱥᱮᱠᱮᱱᱰ ᱯᱚᱸᱭᱛᱟᱞᱞᱤᱥ ᱥᱮᱠᱮᱱᱰ ᱱᱚᱝᱠᱟ ᱜᱟᱞᱢᱟᱨᱟᱜ ᱠᱟᱛᱮ ᱞᱟᱝ ᱠᱟᱴᱚᱜᱟᱜ ᱦᱤᱭᱳᱜ-ᱟ ᱛᱟᱞᱮ ᱚᱱᱟ ᱢᱟᱛᱚ ᱟᱢᱟᱜ ᱴᱟᱠᱥ ᱠᱚᱢᱯᱞᱤᱴᱚᱜ-ᱟ ᱛᱟᱯᱚᱨᱮ ᱟᱵᱟᱨ ᱡᱩᱫᱤ ᱚᱱᱠᱟ ᱯᱚᱨᱮᱢ ᱯᱷᱳᱱ ᱠᱮᱫᱟ ᱛᱟᱞᱮ ᱟᱵᱟᱨ ᱢᱤᱫᱴᱟᱝ ᱴᱟᱠᱥ ᱠᱚᱢᱯᱞᱤᱴᱚᱜ ᱛᱟᱢᱟ ᱟᱢᱟᱜ
ᱦᱩᱸ ᱦᱩᱸ ᱦᱩᱸ ᱚ
ᱟᱫᱚ ᱜᱚᱢᱠᱮ ᱦᱩᱭᱩᱜ ᱠᱟᱱᱟ ᱱᱚᱜ-ᱚᱭ ᱤᱧ ᱤᱱᱠᱟᱹ ᱟᱛᱩ ᱫᱤᱥᱚᱢ ᱨᱮ ᱢᱤᱱᱟᱹᱧᱟ ᱛᱚ ᱛᱟᱞᱦᱮ ᱠᱟᱡ ᱱᱮᱴᱣᱟᱨᱠ ᱠᱚᱦᱚᱸ ᱚᱥᱩᱵᱤᱫᱟᱭ ᱫᱟᱭ ᱛᱟᱞᱮ ᱟᱡᱩᱲᱟᱹ ᱜᱮ ᱛᱟᱨᱟᱥᱤᱧ ᱫᱚ ᱵᱟᱭᱨᱮ ᱥᱮᱱ ᱰᱟᱹᱦᱤ ᱥᱮᱱᱤᱧ ᱪᱟᱞᱟᱜ ᱜᱮᱭᱟ ᱛᱚ ᱛᱟᱞᱮ ᱰᱟᱦᱤ ᱥᱮᱫ ᱨᱮᱫᱚ ᱢᱟᱱᱮ ᱠᱚᱱᱚ ᱱᱮᱴᱳᱣᱟᱨᱠ ᱠᱚ ᱚᱱᱠᱟ ᱚᱥᱩᱵᱤᱫᱟ ᱵᱟᱝ ᱜᱮᱭᱟ
ᱦᱮᱸ ᱦᱮᱸ ᱦᱮᱸ
ᱟᱢᱫᱚ ᱜᱚᱢᱠᱮ ᱛᱟᱞᱮ ᱟᱢᱟᱜ ᱚᱲᱟᱜ ᱫᱚ ᱚᱠᱟᱨᱮ ᱛᱟᱢ?
ᱦᱮᱸ
ᱟᱢᱟᱜ ᱚᱲᱟᱜ ᱫᱚ ᱟᱹᱛᱩ ᱫᱤᱥᱚᱢ
ᱤᱧᱟᱹᱜ ᱚᱲᱟᱜ ᱫᱚ ᱱᱟᱜ ᱚᱱᱮ ᱟᱥᱟᱢ ᱫᱤᱥᱚᱢ ᱤᱭᱟᱹ ᱪᱤᱨᱟᱝ ᱰᱤᱥᱴᱤᱠ ᱯᱟᱲᱟᱜ ᱠᱟᱱᱟ᱾
ᱚ
ᱚᱸᱰᱮ ᱟᱢ ᱫᱚ ᱚᱠᱟᱨᱮᱱ
ᱮ ᱢᱟᱱᱮ ᱤᱭᱟᱹ ᱡᱷᱟᱲᱜᱟᱢ ᱰᱤᱥᱴᱤᱠ
ᱡᱷᱟᱲᱜᱨᱟᱢ
ᱦᱮᱸ
ᱚᱱᱟ ᱫᱚ ᱵᱮᱝᱜᱚᱞ ᱥᱮ ᱵᱤᱦᱟᱨ ᱯᱟᱲᱟᱜ ᱠᱟᱱᱟ
ᱵᱮᱝᱜᱚᱞ ᱵᱮᱝᱜᱚᱞ
ᱚᱻ ᱟᱪᱪᱷᱟ ᱴᱷᱤ ᱜᱮᱭᱟ ᱴᱷᱤ ᱜᱮᱭᱟ ᱵᱮᱝᱜᱚᱞ ᱵᱤᱦᱟᱨ ᱟᱨ ᱡᱷᱟᱨᱠᱟᱱᱰ ᱫᱚ ᱛᱤᱱᱟᱹᱜ ᱥᱟᱹᱤᱧᱟ ᱚᱸᱰᱮ ᱠᱷᱚᱱ
ᱡᱷᱟᱲᱠᱷᱚᱱᱰ ᱵᱮᱥᱤ ᱵᱟᱝ ᱥᱟᱹᱜᱤᱧᱟ ᱥᱳᱨ ᱜᱮᱭᱟ
ᱚ ᱟᱪᱪᱷᱟ ᱟᱫᱚ ᱴᱷᱤᱠ ᱜᱮᱭᱟ ᱟᱭᱢᱟ ᱠᱟᱛᱷᱟ ᱢᱮᱱᱠᱷᱟᱱ ᱪᱟᱥᱵᱟᱥ ᱨᱮᱭᱟᱜ ᱠᱟᱛᱷᱟ ᱚᱱᱛᱮ ᱟᱯᱮ ᱫᱚ ᱦᱩᱲᱩ ᱨᱚᱦᱚᱭ ᱛᱟᱦᱞᱮ ᱱᱤᱛᱚᱜ ᱫᱚ ᱟᱹᱣᱨᱤᱯᱮᱭᱟ ᱥᱮ ᱪᱮᱫ ᱞᱮᱠᱟ
ᱵᱟᱛ ᱦᱳᱲᱩ ᱨᱚᱦᱚᱭ ᱫᱚ ᱟᱣᱨᱤᱭᱟᱜ-ᱟ ᱫᱟᱜ ᱠᱚ ᱚᱝᱠᱟ ᱟᱨᱤ ᱞᱟᱜᱟᱣ ᱟᱞᱮᱭᱟ ᱛᱟᱯᱚᱨ ᱚᱱᱟ ᱡᱟᱦᱟᱸ ᱛᱚᱞᱟ ᱠᱚ ᱜᱤᱰᱤ ᱦᱩᱭ ᱠᱟᱱᱟ ᱛᱚᱞᱟ ᱠᱚᱫᱚ ᱦᱟᱨᱟᱣ ᱠᱟᱱᱟ ᱛᱟᱯᱚᱨᱮ ᱱᱟᱱ ᱛᱮ ᱡᱩᱫᱤ ᱵᱟᱨ ᱥᱤᱧ ᱜᱟᱱ ᱡᱩᱫᱤ ᱫᱟᱜ ᱜᱚᱫ ᱠᱟᱜᱟᱭ ᱛᱦᱞᱮ ᱵᱟᱹᱫᱽ ᱠᱚᱨᱮ ᱫᱟᱜ ᱠᱚᱫᱚ ᱛᱚᱵᱟ ᱩᱛᱟᱹᱨᱚᱜ-ᱟ ᱛᱚᱵᱟ ᱞᱮᱱᱠᱷᱟᱱ ᱜᱮ ᱟᱫᱚ ᱦᱚᱲ ᱱᱤᱛᱚᱜ ᱠᱚ ᱜᱟᱹᱰᱤ ᱛᱮᱠᱚ ᱥᱤ ᱪᱚᱭᱟ ᱱᱮᱛᱟᱨ ᱫᱚ ᱚᱱᱟ ᱰᱟᱝᱨᱟ ᱰᱟᱝᱨᱟ ᱱᱟᱦᱮᱞ ᱠᱚᱫᱚ ᱵᱟᱹᱱᱩᱜ ᱟᱛᱚ
ᱦᱮᱸ
ᱛᱟᱦᱞᱮ ᱰᱟᱝᱨᱟ ᱱᱟᱦᱮᱞ ᱛᱮᱫᱚ ᱵᱟᱝᱠᱚ ᱥᱤᱭᱫᱟ ᱱᱮᱛᱟᱨ ᱟᱵᱚ ᱱᱤᱭᱟᱹ ᱢᱟᱹᱱᱢᱤ ᱦᱩᱭᱩᱜ ᱠᱟᱱᱟ ᱰᱟᱝᱨᱟ ᱱᱟᱦᱮᱞ ᱚᱱᱮ ᱥᱤᱛᱚ ᱢᱟᱱᱮ ᱟᱹᱰᱤ ᱡᱳᱨ ᱡᱳᱨ ᱜᱮᱠᱚ ᱵᱩᱡ ᱮᱫᱟ ᱡᱮᱠᱳᱱᱳ ᱡᱤᱱᱤᱥ ᱢᱟᱱᱮ ᱱᱚᱜᱼᱚᱭ ᱜᱟᱹᱰᱤ ᱤᱨᱟᱹᱜ ᱦᱚᱸ ᱜᱟᱹᱰᱤ ᱛᱟᱯᱚᱨᱮ ᱨᱚᱦᱚᱭ ᱞᱟᱹᱜᱤᱫ ᱦᱚᱸ ᱥᱮ ᱥᱤ ᱥᱚᱢᱚᱭ ᱦᱚᱸ ᱜᱟᱹᱰᱤ
ᱛᱟᱯᱚᱨᱮ ᱚᱱᱟ ᱫᱚ ᱫᱟᱞ ᱥᱚᱢᱚᱭ ᱦᱚᱸ ᱚᱱᱟ ᱪᱮᱫ ᱚᱱᱟ ᱦᱚᱞᱟᱨ ᱪᱮᱫ ᱦᱚᱯᱟᱨ ᱠᱚᱠᱚ ᱟᱹᱜᱩᱭᱟ ᱚᱱᱟ ᱨᱮ ᱵᱟᱭ ᱜᱚᱫ ᱠᱟᱜ ᱠᱟᱱᱟ ᱛᱟᱦᱚᱞᱮ ᱜᱚᱢᱠᱮ ᱟᱯᱮ ᱥᱮᱫ ᱤᱭᱟᱹ ᱨᱚᱦᱚᱭ ᱠᱚᱫᱚ ᱪᱮᱫ ᱞᱮᱠᱟ ᱦᱮᱞᱳ
ᱦᱮᱞᱳ
ᱦᱮᱸ ᱞᱟ. ᱭᱫᱟᱹᱧ ᱜᱚᱢᱠᱮ ᱟᱯᱮᱥᱮᱫ ᱨᱚᱦᱚᱭ ᱠᱚᱫᱚ ᱪᱮᱫ ᱞᱮᱠᱟ ᱟᱯᱮᱥᱮᱫ
ᱚᱸᱰᱮᱱᱟᱜ ᱵᱟᱝ ᱯᱩᱥᱴᱟᱹᱣ ᱧᱚᱜᱚᱜ ᱠᱟᱱᱟ ᱟᱡᱚᱢ
ᱦᱮᱸ ᱜᱚᱝᱠᱮ ᱞᱟᱹᱭᱫᱟ ᱤᱭᱟᱹ ᱟᱯᱮ ᱥᱮᱫ ᱫᱚ ᱨᱚᱦᱚᱭ ᱠᱚᱫᱚ ᱪᱮᱫ ᱞᱮᱠᱟ
ᱨᱚᱦᱚᱭ ᱠᱚᱫᱚ ᱱᱟᱯᱟᱭ ᱜᱮ ᱢᱮᱱᱠᱷᱟᱱ ᱚᱱᱮ ᱛᱚᱞᱟ ᱫᱚ ᱪᱮᱫ ᱯᱮ ᱢᱮᱛᱟᱜᱼᱟ ᱛᱚᱞᱟ ᱫᱚ ᱜᱟᱹᱪᱷᱤ ᱥᱮ ᱪᱮᱫ
ᱦᱳᱭ ᱦᱳᱭ ᱦᱳᱭ ᱜᱚᱢᱠᱮ
ᱟᱪᱪᱷᱟ ᱛᱚᱞᱟ ᱟᱫᱚ ᱚᱱᱟ ᱜᱤᱧ ᱢᱮᱱᱫᱟ ᱪᱮᱫ ᱠᱟᱱᱟ ᱛᱚᱞᱟ ᱫᱚ ᱟᱞᱮ ᱱᱚᱛᱮ ᱢᱟ ᱢᱮᱱᱠᱷᱟᱱ ᱚᱱᱟ ᱠᱷᱟᱡᱽᱱᱟ ᱛᱚᱞᱟ ᱚᱱᱟ ᱵᱟᱡᱟᱨ ᱨᱮ ᱡᱟᱦᱟᱸ ᱠᱷᱟᱡᱽᱱᱟ ᱛᱚᱞᱟ ᱩᱰᱩᱠ ᱚᱱᱟ ᱠᱚ ᱢᱮᱛᱟᱜ ᱛᱚᱞᱟ ᱛᱚ
ᱚ ᱟᱫᱚ ᱡᱷᱚᱛᱚ ᱥᱮᱫ ᱡᱷᱚᱛᱚ ᱡᱚᱛᱚ ᱡᱟᱭᱜᱟ ᱥᱮᱫ ᱡᱩᱫᱟᱹ ᱡᱩᱫᱟᱹ ᱠᱟᱹᱴᱤᱡ ᱤᱭᱟᱹ ᱠᱟᱱ ᱛᱟᱵᱚᱱᱟ ᱨᱚᱲ ᱠᱟᱱ ᱛᱵᱚᱱᱟ ᱛᱚ
ᱦᱮᱸ ᱦᱮᱸ ᱦᱮᱸ
ᱟᱫᱚ ᱚᱱᱟ ᱠᱷᱟᱹᱛᱤᱨ ᱛᱮ ᱠᱟᱹᱴᱤᱡ ᱵᱩᱡᱽ ᱚᱥᱩᱵᱤᱫᱟ ᱦᱩᱭᱩᱜ ᱛᱟᱵᱚᱱᱟ ᱱᱚᱜᱚᱭ ᱡᱮᱢᱚᱱ ᱟᱢ ᱡᱟ ᱞᱟᱹᱭ ᱠᱮᱫᱟ ᱠᱷᱟᱡᱱᱟ ᱛᱚᱞᱟ ᱛᱟᱦᱚᱞᱮ ᱤᱧᱦᱚᱸ ᱚᱱᱟ ᱫᱚ ᱵᱟᱝ ᱤᱧ ᱵᱩᱡᱽ ᱫᱟᱲᱮᱭᱟᱜ ᱜᱮᱭᱟ ᱚᱱᱟ ᱦᱚᱭᱛᱚ ᱟᱢ ᱡᱟᱦᱟᱸᱢ ᱞᱟᱹᱭ ᱦᱚᱪᱚ ᱠᱮᱫᱟ
ᱦᱮᱸ ᱦᱮᱸ ᱛᱚᱞᱟ ᱴᱷᱤᱠ ᱜᱮᱭᱟ ᱟᱯᱮᱭᱟᱜ ᱠᱟᱛᱷᱟ ᱚᱱᱛᱮ ᱡᱩᱫᱟᱹ
ᱟᱫᱚ ᱟᱫᱚ ᱛᱟᱦᱚᱞᱮ ᱥᱚᱵᱡᱤ ᱥᱚᱵᱡᱤ ᱪᱟᱥ ᱥᱚᱵᱡᱤ ᱪᱟᱥ ᱠᱚᱫᱚ ᱪᱮᱫ ᱞᱮᱠᱟ ᱦᱩᱭᱩᱜ ᱜᱮᱭᱟ ᱟᱯᱮ ᱚᱱᱛᱮ
ᱦᱮᱸ ᱥᱚᱵᱽᱡᱤ ᱪᱟᱥ ᱢᱟᱱᱮ ᱩᱛᱩ ᱛᱮᱭᱟᱜ ᱠᱚ ᱪᱟᱥ ᱮᱱᱛᱮ ᱫᱚ ᱱᱚᱣᱟᱫᱚ ᱠᱚᱸᱰᱷᱟ ᱠᱚ ᱠᱩᱢᱰᱲᱟᱹ ᱠᱚ ᱥᱮ ᱱᱚᱣᱟ ᱡᱟᱦᱟᱸᱱᱟᱜ ᱜᱮ ᱠᱟᱨᱞᱟ ᱠᱚ ᱜᱷᱟᱸᱜᱽᱨᱟ ᱠᱚ ᱱᱚᱣᱟ ᱠᱚ ᱱᱟᱯᱟᱭ ᱜᱮ ᱦᱩᱭᱩᱜᱼᱟ ᱵᱮᱥ ᱜᱮ ᱦᱩᱭᱩᱜᱼᱟ
ᱚ
ᱟᱫᱚ ᱱᱤᱭᱟᱹ ᱵᱟᱛᱟᱨ ᱫᱚ ᱜᱷᱟᱸᱜᱽᱨᱟ ᱠᱚᱫᱚ ᱵᱟᱹᱱᱩᱜ ᱟᱱ ᱱᱤᱛᱚᱜ ᱫᱚ ᱱᱟᱜ ᱠᱚᱸᱰᱷᱟ ᱠᱚ ᱟᱨ ᱚᱱᱟ ᱠᱩᱢᱰᱟᱹ ᱠᱚᱦᱱᱟᱜ ᱱᱤᱛᱚᱜ ᱫᱚ ᱠᱟᱨᱞᱟ ᱠᱚ ᱥᱟᱨᱫᱤ ᱟᱠᱟᱱᱟ ᱡᱚᱜᱽ
ᱟᱨ ᱛᱟᱦᱞᱮ ᱱᱤᱭᱟᱹ ᱠᱚᱸᱰᱷᱟ ᱪᱮᱫ ᱡᱮ ᱠᱚᱸᱰᱷᱟ ᱫᱚ ᱛᱤᱱᱟᱹᱜ ᱠᱟᱛᱮ ᱠᱩᱭᱱᱴᱟᱞ ᱠᱚ ᱟᱹᱠᱷᱨᱤᱧ ᱜᱮᱭᱟ ᱟᱯᱮ ᱚᱱᱛᱮ
ᱱᱚᱛᱮ ᱠᱚᱱᱴᱮᱞ ᱫᱚ ᱢᱟᱱᱮ ᱠᱮᱡᱤ ᱦᱤᱥᱟᱹᱵ ᱠᱮᱡᱤ ᱨᱮ ᱚᱠᱟ ᱟᱫᱚᱢᱟᱜ ᱫᱚ ᱠᱟᱹᱴᱤᱡ ᱟᱜ ᱫᱚ ᱜᱚᱴᱟ ᱦᱤᱥᱟᱹᱵ ᱪᱚᱞᱞᱤᱥ ᱴᱟᱠᱟ ᱯᱚᱧᱪᱟᱥ ᱴᱟᱠᱟ ᱟᱨ ᱮ ᱠᱮᱡᱤ ᱠᱷᱟᱱ ᱫᱚ ᱚᱱᱠᱟᱜ ᱜᱮ ᱚᱱᱟ ᱦᱚᱸ ᱵᱤᱥ ᱴᱟᱠᱟ ᱛᱤᱨᱤᱥ ᱴᱟᱠᱟ
ᱠᱮᱡᱤ ᱟᱨ ᱱᱤᱛᱚᱜ ᱵᱟᱹᱲᱛᱤ ᱠᱟᱭᱛᱮ ᱜᱚᱴᱟ ᱦᱤᱥᱟᱹᱵ ᱠᱚ ᱟᱠᱷᱨᱤᱧ ᱮᱫᱟ ᱱᱤᱛᱚᱜ ᱫᱚ
ᱦᱮᱸ
ᱜᱚᱴᱟ ᱪᱚᱞᱞᱤᱥ ᱴᱟᱠᱟ ᱛᱤᱨᱤᱥ ᱴᱟᱠᱟ ᱚᱱᱟ ᱢᱟᱱᱮ ᱡᱚ ᱪᱮᱫ ᱞᱮᱠᱟ ᱠᱟᱹᱴᱤᱡ ᱞᱟᱹᱴᱩ ᱫᱟᱨᱟ ᱚᱱᱟ ᱞᱮᱠᱟᱛᱮ
ᱦᱮᱸ ᱦᱮᱸ ᱟᱨ ᱜᱚᱝᱠᱮ ᱠᱚᱱᱰᱷᱟ ᱫᱚ ᱦᱩᱭᱩᱜ ᱠᱟᱱᱟ ᱛᱚᱨᱢᱩᱡᱽ ᱞᱟᱜᱟᱜ ᱡᱤᱱᱤᱥ ᱛᱚ
ᱦᱳᱭ ᱦᱳᱭ ᱚᱱᱟ ᱦᱮᱸ ᱛᱚᱨᱢᱩᱡᱽ ᱠᱷᱚᱱ ᱫᱚ ᱦᱮᱸ ᱛᱚᱨᱢᱩᱡᱽ ᱢᱮ ᱫᱚ ᱦᱟᱹᱨᱭᱟᱹᱲ ᱜᱮᱭᱟ ᱟᱨ ᱠᱟᱸᱰᱷᱟ ᱠᱚᱢᱟ ᱦᱟᱹᱨᱭᱟᱹᱲ ᱦᱚᱸ ᱢᱮᱱᱟᱜᱼᱟ ᱜᱮᱫᱚ ᱢᱮᱱᱟᱜᱼᱟ
ᱦᱮᱸ ᱟᱪᱪᱷᱟ ᱢᱮᱱᱮ ᱜᱚᱝᱠᱮ ᱚᱠᱛᱚ ᱠᱚᱦᱚᱸ ᱦᱳᱭ ᱦᱮᱡ ᱮᱱᱟ ᱵᱩᱡᱽ
ᱦᱩᱸ
ᱴᱷᱤᱠ ᱜᱮᱭᱟ ᱥᱚᱢᱟᱛᱚᱜ ᱱᱚᱝᱠᱟ ᱜᱮ ᱱᱤᱭᱟᱹ ᱵᱮᱲᱟ ᱫᱚ ᱦᱟᱸᱜ
ᱴᱟᱭᱤᱢ ᱦᱩᱭ ᱮᱱᱟ ᱵᱟᱝ
ᱦᱮᱸ ᱦᱮᱸ
ᱠᱟᱴᱟᱣᱣᱟᱞᱟᱝ ᱛᱚᱵᱮ ᱦᱮᱸ